ᱦᱮᱞ
ᱦᱮᱞᱳ ᱡᱚᱦᱟᱨ ᱜᱮ ᱡᱚᱦᱟᱨ ᱜᱮ
ᱡᱚᱦᱟᱨ ᱜᱮ ᱪᱮᱫ ᱞᱮᱠᱟ ᱢᱮᱱᱟᱜ ᱵᱤᱱᱟ
ᱦᱩᱸ ᱱᱟᱯᱟᱭ ᱫᱷᱟᱨᱟ ᱜᱮᱭᱟ
ᱦᱩᱸ
ᱟᱹᱵᱤᱱ ᱫᱚ ᱚᱠᱟᱞᱮᱠᱟ
ᱟᱹᱞᱤᱧ ᱦᱚᱸ ᱱᱚᱣᱟ ᱥᱤᱛᱩᱝ ᱜᱚᱨᱚᱢ ᱨᱮ ᱢᱚᱴᱟ ᱢᱩᱴᱤ ᱵᱷᱟᱜᱤ ᱜᱮ ᱢᱮᱱᱟᱜ ᱟᱠᱟᱫ ᱞᱤᱧᱟᱹ ᱟᱯᱮᱥᱮᱫ ᱪᱮᱫ ᱞᱮᱠᱟᱭ ᱫᱟᱜ ᱡᱟᱹᱲᱤᱭ ᱮᱫᱟ
ᱫᱟᱜ ᱡᱟᱹᱲᱤ ᱢᱟ ᱵᱟᱹᱱᱩᱜᱼᱟ ᱞᱟᱹᱭ ᱜᱮ ᱚᱱ ᱚᱱᱠᱟ ᱚᱱᱠᱟ ᱚᱱᱠᱟᱜᱮ ᱞᱟᱹᱭ ᱜᱟᱱᱚᱜ-ᱟ ᱡᱮ ᱵᱟᱹᱱᱩᱜ ᱞᱮᱠᱟᱜᱮ ᱥᱤᱛᱩᱝ ᱛᱮᱫ ᱫᱚᱢᱮ ᱥᱤᱛᱩᱝ ᱠᱟᱜ ᱠᱟᱱᱟᱭ
ᱟᱨ ᱥᱤᱛᱩᱝ ᱞᱟᱹᱭ ᱢᱮ ᱢᱟ ᱥᱤᱛᱩᱝ ᱠᱟᱜ ᱜᱮᱭᱟ ᱛᱟᱯᱚᱨᱮ ᱢᱟᱱᱮ ᱦᱩᱲᱩ ᱫᱚᱯᱮ ᱮᱨ ᱵᱟᱲᱟ ᱠᱟᱫᱟ ᱥᱮ ᱟᱹᱣᱨᱤ
ᱮᱨ ᱠᱚ ᱦᱩᱭ ᱵᱟᱲᱟ ᱟᱠᱟᱱᱟ ᱢᱤᱫ ᱵᱟᱨ ᱠᱟᱹᱴᱩᱵ ᱜᱮ ᱦᱟᱨᱟ ᱟᱠᱟᱱᱟ ᱠᱷᱚᱱᱳ ᱟᱹᱣᱨᱤ ᱦᱟᱨᱟᱜ-ᱟ ᱦᱟᱸᱜ ᱟᱨ ᱚᱱᱠᱟ ᱫᱟᱜ ᱦᱚᱸ ᱵᱟᱹᱪᱩᱜ-ᱟ ᱦᱚᱸ ᱦᱳᱭ ᱦᱳᱭ ᱟᱨ ᱟᱞᱮ ᱱᱚᱛᱮ ᱢᱟ ᱫᱟᱜ ᱡᱟᱹᱲᱤ ᱜᱮ ᱵᱷᱚᱨᱥᱟ ᱫᱟᱞᱮ ᱥᱮᱨᱢᱟ ᱫᱟᱜ ᱜᱮ
ᱦᱮᱸ ᱡᱚᱛᱚ ᱦᱚᱲ ᱥᱮᱫ ᱜᱮ ᱚᱱᱠᱟ ᱥᱮᱨᱢᱟ ᱡᱟᱹᱲᱤ ᱢᱟᱱᱮ ᱢᱟᱱᱮ ᱵᱚᱨᱥᱟ ᱠᱟᱛᱮᱜ ᱜᱮ ᱪᱟᱥᱵᱟᱥ ᱦᱩᱭᱩᱜ ᱜᱮᱭᱟ
ᱦᱩ
ᱡᱚᱢ ᱵᱟᱲᱟ ᱠᱮᱫᱟ ᱥᱮ ᱟᱹᱣᱨᱤ ᱜᱚᱝᱠᱮ
ᱟᱹᱣᱨᱤᱞᱤᱧ ᱡᱚᱢᱟ ᱫᱟᱹᱛᱟᱹᱱᱤ ᱵᱟᱲᱟ ᱠᱟᱛᱮᱞᱤ ᱫᱩᱲᱩᱵ ᱵᱟᱲᱟ ᱠᱟᱱᱟ ᱜᱩᱨᱩᱯ ᱠᱚᱨᱮ ᱢᱮᱥᱮᱡᱽ ᱞᱤᱧ ᱧᱮᱞ ᱵᱟᱲᱟᱭ ᱫᱟ
ᱦᱩᱸ ᱜᱚᱝᱠᱮ ᱟ ᱱᱚᱜ-ᱚᱭ ᱟᱵᱚ ᱥᱟᱱᱛᱟᱲ ᱠᱚᱣᱟᱜ ᱯᱚᱨᱚᱵᱽ ᱪᱟᱞᱟᱣᱮᱱ ᱟᱢᱵᱟᱵᱚᱛᱤ ᱫᱚ ᱪᱮᱫ ᱞᱮᱠᱟ ᱯᱮ ᱢᱟᱱᱟᱣ ᱵᱟᱲᱟ ᱠᱮᱫᱟ
ᱟᱞᱮᱫᱚ ᱚᱱᱠᱟ ᱵᱟᱞᱮ ᱢᱟᱱᱟᱣ ᱜᱮᱭᱟ ᱟᱢᱵᱟᱵᱚᱛᱤ
ᱦᱩᱸ
ᱠᱟᱱᱴᱷᱟᱲ ᱟᱹᱜᱩ ᱠᱟᱛᱮᱜ ᱞᱮ ᱡᱚᱢ-ᱟ᱾
ᱟᱫᱚ ᱱᱚᱣᱟ ᱫᱚ ᱚᱲᱟᱜ, ᱢᱟᱱᱮ ᱚᱲᱟᱜ ᱯᱚᱨᱚᱵ ᱠᱟᱱᱟ ᱚᱱᱠᱟ ᱜᱮ ᱥᱟᱱᱟᱢ ᱦᱚᱲ ᱛᱮ ᱜᱮ ᱚᱱᱮ ᱚᱱᱠᱟ ᱠᱟᱱᱴᱷᱟᱲ ᱠᱚ ᱩᱞ ᱵᱤᱞᱤ ᱡᱚᱢ ᱠᱟᱛᱮ ᱜᱮ ᱢᱟᱱᱟᱣ ᱵᱟᱲᱟ ᱦᱩᱭ ᱟᱠᱟᱱᱟ᱾ ᱜᱚᱝᱠᱮ ᱦᱚᱸᱜᱼᱚᱭ ᱡᱮ ᱟᱵᱚ ᱥᱟᱱᱛᱟᱲ ᱠᱚᱣᱟᱜ? ᱛᱤᱨᱤᱥᱟ ᱡᱩᱱ ᱦᱤᱡᱩᱜ ᱠᱟᱱᱟ ᱪᱮᱜ ᱞᱮᱠᱟ ᱯᱮ ᱢᱟᱱᱟᱣ ᱵᱟᱲᱟᱭ ᱜᱮᱭᱟ ᱚᱱᱛᱮ ᱟᱯᱮ ᱥᱮᱜ ᱫᱚ?
ᱟᱞᱮ ᱟᱹᱛᱩ ᱨᱮᱢᱟ ᱚᱱᱠᱟ ᱢᱟᱱᱟᱣ ᱵᱟᱲᱟ ᱵᱟᱝ ᱦᱩᱭᱩᱜ ᱜᱮ ᱾
ᱯᱟᱥᱟ ᱯᱟᱥᱤ ᱟᱹᱛᱩ ᱠᱚᱨᱮ?
ᱟᱥᱮ ᱯᱟᱥᱮ ᱟᱹᱛᱩ ᱠᱚᱨᱮᱜ ᱫᱚ ᱦᱩᱭᱩᱜ ᱜᱮᱭᱟ, ᱚᱱᱛᱮ ᱜᱮ ᱪᱟᱞᱟᱣ ᱵᱟᱲᱟ ᱧᱮᱞ ᱫᱚ ᱪᱟᱞᱟᱣ ᱦᱩᱭᱩᱜ ᱜᱮᱭᱟ ᱾
ᱫᱤᱭᱮ ᱟᱹᱵᱤᱱ ᱫᱚ ᱛᱟᱦᱞᱮ ᱫᱚ ᱱᱤᱛᱚᱜ ᱫᱚ ᱫᱤᱥᱚᱢ ᱥᱮᱜ ᱨᱮᱜᱮ ᱢᱮᱱᱟᱜ ᱵᱤᱱᱟ ᱥᱮ ᱪᱮᱫ?
ᱫᱤᱥᱚᱢ ᱥᱮᱜ ᱨᱮᱜᱮ ᱢᱮᱱᱟᱜ ᱠᱟᱜ ᱞᱤᱧᱟᱹ ᱦᱳᱲᱳ ᱠᱚᱜᱮ ᱮᱨ ᱵᱟᱲᱟ ᱦᱳᱭ ᱪᱟᱥ ᱞᱟᱹᱜᱤᱫ ᱛᱮ ᱚᱲᱟᱜ ᱥᱮᱜ ᱨᱮᱜᱮ ᱢᱮᱱᱟᱜ ᱞᱤᱧᱟᱹ ᱫᱤᱥᱚᱢ ᱥᱮᱜ ᱨᱮ ᱾ ᱚ ᱟᱯᱮ ᱥᱮᱜ ᱫᱚ ᱪᱮᱜ ᱠᱚ ᱯᱚᱨᱚᱵᱽ ᱠᱚ ᱦᱩᱭ ᱵᱟᱲᱟᱜ ᱜᱮᱭᱟ? ᱥᱟᱱᱛᱟᱲ ᱠᱚᱣᱟᱻᱜ ᱾
ᱯᱚᱨᱚᱵᱽ ᱵᱚᱞᱛᱮ ᱚᱱᱠᱟ ᱥᱚᱦᱚᱨᱟᱭ, ᱵᱟᱦᱟ ᱾
ᱟᱹᱜᱩ ᱦᱩᱭᱩᱜ ᱜᱮᱭᱟ ᱟᱵᱚ ᱥᱟᱱᱛᱟᱲᱟᱜ ᱫᱚ?
ᱦᱳᱭ ᱚᱱᱟ ᱠᱚᱜᱮ ᱢᱟᱜᱽ ᱢᱚᱬᱮ ᱠᱚ ᱵᱟᱦᱟ ᱠᱚ ᱥᱚᱨᱦᱟᱭ ᱠᱚ ᱾
ᱫᱟᱬᱟᱱ ᱠᱚ ᱵᱟᱵᱮᱱ ᱪᱟᱞᱟᱣ ᱵᱟᱲᱟᱣᱟ ᱠᱟᱱᱟ?
ᱚᱠᱟ ᱥᱮᱜ?
ᱡᱟᱦᱟᱸ ᱥᱮᱜ ᱜᱮ ᱚᱱᱠᱟ ᱟᱵᱚᱣᱟᱜ ᱥᱟᱱᱛᱟᱲ ᱠᱚᱣᱟᱜ ᱡᱮᱢᱚᱱ ᱞᱩᱜᱩ ᱵᱩᱨᱩ ᱚᱡᱳᱫᱽᱫᱷᱟ ᱾
ᱵᱟᱝᱟ ᱵᱟᱹᱞᱤᱧ ᱪᱟᱞᱟᱣ ᱵᱟᱲᱟ ᱟᱠᱟᱱᱟ ᱚᱱᱠᱟ ᱫᱚ ᱾
ᱚᱱᱠᱟ ᱡᱚᱴᱟᱣ ᱠᱚ ᱵᱟᱝ ᱦᱩᱭᱩᱜ ᱜᱮᱭᱟ ᱥᱮ᱾
ᱳ ᱦᱮᱸ ᱚᱱᱟ ᱫᱚ ᱫᱟᱬᱟᱱ ᱠᱚᱫᱚ ᱦᱩᱭᱩᱜ ᱠᱟᱱᱟ ᱡᱚᱴᱟᱣ ᱠᱚ ᱪᱷᱟᱲᱟ ᱫᱚ, ᱮᱠᱞᱟ ᱫᱚ ᱵᱷᱟᱜᱮ ᱵᱟᱝ ᱵᱩᱡᱷᱟᱹᱜᱼᱟ, ᱦᱮᱸ ᱦᱮᱸ ᱠᱚ ᱟᱛᱮᱜ ᱜᱮ ᱵᱷᱟᱜᱮ ᱵᱩᱡᱷᱟᱹᱜᱼᱟ ᱾
ᱫᱤᱭᱮ ᱟᱫᱚ ᱪᱮᱫ ᱠᱚᱵᱤᱱ ᱠᱟᱹᱢᱤ ᱵᱟᱲᱟᱭᱮᱜᱼᱟ ᱛᱮᱦᱮᱧ ᱜᱟᱯᱟ ᱫᱚ?
ᱠᱟᱹᱢᱤ ᱵᱟᱲᱟ ᱵᱚᱞᱛᱮᱻ ᱚᱲᱟᱜ ᱠᱚᱨᱮ ᱜᱮ ᱚᱱᱟ ᱮᱨ ᱟᱯᱷᱚᱨ ᱠᱚ ᱦᱩᱭᱩᱜ ᱠᱟᱱᱟ ᱾ ᱦᱩᱲᱩ ᱜᱤᱰᱤ ᱚᱱᱟᱜᱮ ᱱᱮᱛᱟᱨ ᱫᱚ ᱠᱟᱹᱢᱤ ᱵᱟᱲᱟ ᱟᱫᱚ? ᱫᱟᱜ ᱵᱟᱝᱛᱮᱻ ᱠᱟᱹᱢᱤ ᱵᱟᱲᱟ ᱦᱚᱸ ᱵᱟᱝ ᱦᱩᱭᱩᱜ ᱠᱟᱱᱟ ᱾ ᱫᱟᱜ ᱞᱮᱠᱷᱟᱡ ᱫᱚ ᱵᱟᱹᱭ ᱵᱟᱹᱭᱛᱮ ᱪᱟᱥ ᱠᱟᱹᱢᱤ ᱜᱮ ᱟᱬᱜᱚᱱ ᱦᱩᱭᱩᱜᱼᱟ ᱾
ᱟᱪᱪᱷᱟ ᱪᱪᱪᱷᱟ, ᱚᱱᱟᱜᱮ ᱟᱞᱮ ᱦᱚᱸ ᱥᱮᱨᱢᱟ ᱫᱟᱜ ᱜᱮᱞᱮ ᱧᱮᱞ ᱦᱚᱨᱚ ᱠᱟᱜᱼᱟ ᱾
ᱜᱩᱝᱠᱮ ᱡᱚᱢ ᱠᱚᱫᱚ ᱪᱮᱜ ᱠᱚᱵᱮᱱ ᱠᱩᱥᱤᱭᱟᱜ ᱜᱮᱭᱟ?
ᱡᱚᱢ ᱠᱚᱫᱚ ᱪᱮᱜ ᱠᱚᱵᱮᱱ ᱠᱩᱥᱤᱭᱟᱜ ᱜᱮᱭᱟ?
ᱟᱹᱞᱤᱧ ᱫᱚ ᱚᱱᱠᱟ ᱡᱮ ᱢᱤᱫᱴᱮᱱ ᱡᱮᱮ ᱥᱚᱵ ᱛᱷᱮᱠᱮ ᱚᱱᱮ, ᱡᱚᱛᱚ ᱠᱷᱚᱱᱟᱜ ᱠᱩᱥᱤ ᱞᱤᱧ ᱵᱩᱡᱷᱟᱹᱣᱟ ᱚᱱᱠᱟᱱ ᱠᱳᱱᱳ ᱡᱚᱢᱟᱜ ᱜᱮ ᱵᱟᱹᱱᱩᱜᱼᱟ ᱡᱚᱛᱚᱱᱟᱜ ᱜᱮ ᱠᱩᱥᱤ ᱜᱮᱞᱤᱧ ᱵᱩᱡᱷᱟᱹᱣᱟ ᱾ ᱡᱚᱛᱚᱱᱟᱜ ᱜᱮ ᱠᱩᱥᱤ ᱜᱮᱞᱤᱧ ᱵᱩᱡᱷᱟᱹᱣᱟ ᱾ ᱚᱱᱮ ᱚᱠᱟ ᱡᱤᱱᱤᱥ ᱦᱚᱸ ᱡᱮ ᱡᱟᱹᱥ ᱟᱹᱞᱤᱧ ᱦᱚᱸ ᱚᱱᱠᱟ ᱫᱚ ᱵᱟᱝ ᱡᱚᱛᱚ ᱡᱤᱱᱤᱥ ᱜᱮ
ᱦᱳᱭ ᱱᱚᱝᱠᱟ ᱢᱟᱱᱮ ᱢᱤᱫᱴᱟᱝ ᱜᱮ ᱡᱮ ᱱᱚᱣᱟ ᱜᱮ ᱡ ᱵᱮᱱ ᱠᱩᱥᱤᱭᱟᱜᱼᱟ ᱚᱱᱠᱟ ᱫᱚ ᱵᱟᱹᱱᱩᱜᱼᱟ ᱵᱟᱝ? ᱦᱮᱸ ᱟᱫᱚ ᱟᱵᱚ ᱦᱚᱲ ᱠᱚ ᱢᱚᱫᱷᱮᱨᱮ ᱟᱭᱢᱟ ᱞᱮᱠᱟᱱ ᱢᱚᱱᱮ?
ᱦᱳᱭ
ᱟᱹᱞᱤᱧ ᱫᱚ ᱱᱚᱣᱟ ᱥᱤᱛᱩᱝ ᱜᱚᱨᱚᱢ ᱨᱮ ᱥᱤᱛᱩᱝ ᱫᱤᱱ ᱫᱚ ᱵᱤᱥᱤ ᱫᱚ ᱫᱟᱜ ᱢᱟᱹᱰᱤ ᱫᱟᱠᱟ ᱜᱮᱞᱤᱧ ᱠᱩᱥᱤᱭᱟᱜ ᱛᱟᱦᱮᱸᱱᱟ ᱾
ᱦᱩᱸ
ᱫᱟᱜ ᱢᱟᱹᱰᱤ ᱫᱟᱠᱟ ᱠᱚ
ᱦᱳᱭ ᱩᱱ ᱥᱚᱢᱚᱭ ᱫᱚ ᱚᱱᱟᱜᱮ ᱵᱷᱟᱹᱜᱤᱜᱼᱟ ᱨᱮᱭᱟᱲ ᱨᱮᱭᱟᱲ ᱱᱚᱣᱟ ᱞᱚᱞᱚ ᱫᱟᱠᱟ ᱠᱚᱫᱚ ᱡᱚᱢ ᱫᱚ ᱮᱠᱟᱞᱜᱮ ᱵᱟᱭ ᱢᱚᱱᱮ ᱢᱚᱱᱮ ᱵᱟᱭ ᱞᱟᱹᱭᱟ᱾
ᱫᱟᱜ ᱢᱟᱹᱰᱤ ᱫᱟᱠᱟ ᱟᱨ ᱟᱲᱟᱜ ᱛᱤᱠᱤ ᱡᱟᱦᱟᱱᱟᱜ ᱜᱮ
ᱦᱳᱭ ᱟᱨᱦᱚᱸ ᱡᱩᱫᱤ ᱚᱱᱟ ᱯᱟᱲᱟᱣ ᱜᱚᱫᱚᱜᱼᱟ ᱱᱚᱣᱟ ᱡᱚᱡᱚ ᱫᱟᱠᱟ ᱯᱟᱲᱟᱣ ᱜᱚᱫᱚᱜᱼᱟ ᱵᱟᱨᱥᱤᱧ ᱯᱮ ᱢᱟᱦᱟ ᱟᱨ ᱚᱱᱟ ᱠᱟᱹᱴᱤᱡ ᱵᱩᱞᱩᱝ ᱚᱱᱟ ᱢᱟᱹᱨᱤᱪᱴᱟ ᱚᱱᱟ ᱦᱩᱲᱩ ᱢᱟᱹᱨᱤᱪ ᱠᱚ ᱛᱟᱦᱮᱸ ᱯᱨᱮ ᱟᱴᱟᱣᱚᱫᱟᱜ ᱠᱷᱟᱱ ᱚᱻ
ᱟᱹᱰᱤ ᱮᱠᱫᱚᱢ ᱢᱚᱱᱮ ᱠᱚ ᱡᱤᱭᱟᱹᱲ ᱜᱮ ᱟᱹᱭᱠᱟᱹᱣ ᱜᱚᱫᱚᱜᱼᱟ
ᱚ ᱥᱤᱛᱩᱝ ᱥᱤᱛᱩᱝ ᱮᱠᱫᱚᱢ ᱟᱹᱰᱤ ᱨᱮᱭᱟᱲ ᱜᱮ ᱵᱩᱡᱷᱟᱹᱜᱼᱟ ᱮᱠᱫᱚᱢ ᱟᱨ ᱱᱚᱣᱟ ᱥᱤᱛᱳᱝ ᱨᱮ ᱚᱱᱮ ᱧᱮᱞ ᱠᱟᱜᱟ ᱞᱤᱧ ᱚᱱᱟ ᱵᱟᱥᱠᱮ ᱫᱟᱠᱟ ᱠᱚ ᱵᱤᱥ ᱠᱚᱨᱮ ᱚᱱᱟ ᱵᱟᱨᱥᱤᱧ ᱯᱮ ᱢᱟᱦᱟ ᱡᱟᱦᱟᱸ ᱡᱚᱛᱚ ᱫᱟᱠᱟ ᱠᱚ ᱛᱟᱦᱮᱱᱟ ᱚᱱᱟ ᱠᱚ ᱡᱚᱢ ᱞᱮᱠᱷᱟᱱ ᱡᱟᱹᱥᱛᱤ ᱡᱟᱹᱯᱤᱫ ᱜᱮ ᱟᱹᱭᱠᱜᱼᱟ᱾
ᱟᱨ
ᱟᱫᱚ ᱜᱚᱢᱠᱮ ᱟᱯᱮ ᱫᱤᱥᱚᱢ ᱫᱚ ᱪᱮᱫ ᱫᱤᱥᱚᱢ ᱠᱟᱱᱟ ᱵᱩᱨᱩ ᱫᱤᱥᱚᱢ ᱥᱮ ᱚᱱᱠᱟ ᱵᱤᱨ ᱫᱤᱥᱚᱢ ᱠᱟᱱ ᱛᱟᱯᱮᱭᱟ
ᱵᱤᱨ ᱫᱤᱥᱚᱢ ᱦᱚᱸ ᱞᱟᱹᱭ ᱵᱟᱝ ᱜᱟᱱᱚᱜᱼᱟ ᱵᱩᱨᱩ ᱫᱤᱥᱚᱢ ᱢᱟ ᱴᱳᱴᱟᱞ ᱜᱮ ᱞᱟᱹᱭ ᱵᱟᱝ ᱜᱟᱱᱼᱟ ᱦᱮ ᱤᱱᱠᱟᱹ ᱵᱩᱨᱩ ᱫᱤᱥᱚᱢ ᱜᱮ ᱞᱟᱹᱭ ᱜᱟᱱᱚᱜ ᱜᱮᱭᱟ᱾
ᱦᱳᱭ
ᱟᱯᱮ ᱥᱮᱫ ᱫᱚ ᱪᱮᱫ ᱞᱮᱠᱟᱱ ᱫᱤᱥᱚᱢ ᱠᱟᱱ ᱛᱟᱯᱮᱭᱟ?
ᱟᱞᱮ ᱦᱚᱸ ᱟᱞᱮ ᱫᱚ ᱵᱩᱨᱩ ᱫᱤᱥᱚᱢ ᱜᱮᱞᱮ ᱞᱟᱹᱭᱼᱟ ᱚᱱᱟ ᱵᱩᱨᱩ ᱫᱤᱥᱚᱢ ᱠᱟᱱ ᱜᱮᱭᱟ ᱟᱵᱚ ᱥᱟᱱᱛᱟᱲ ᱠᱚᱫᱚ ᱟᱵᱚ ᱥᱟᱱᱛᱟᱲ ᱠᱚᱫᱚ ᱞᱟᱦᱟ ᱠᱷᱚᱱᱟᱜ ᱵᱤᱨ ᱵᱩᱨᱩ ᱥᱮᱫ ᱨᱮᱜᱮ ᱫᱚᱵᱩᱱ ᱛᱟᱦᱮᱸ ᱠᱟᱱᱟ ᱵᱟᱡᱟᱨ ᱥᱟᱦᱟᱨ ᱨᱮᱫᱚ ᱦᱮᱸ ᱟᱫᱚ
ᱥᱚᱦᱚᱨ ᱵᱟᱡᱟᱨ ᱠᱷᱚᱱ ᱫᱚ ᱟᱵᱚ ᱫᱚ ᱟᱹᱰᱤ ᱥᱟᱜᱤᱧ ᱜᱮᱭᱟᱵᱚᱱ ᱦᱮᱸ
ᱚ ᱟᱹᱰᱤ ᱟᱵᱚ ᱟᱵᱚ ᱡᱮᱢᱚᱱ ᱟᱵᱚᱣᱟᱜ ᱫᱚ ᱦᱩᱭᱩᱜ ᱠᱟᱱᱟ ᱵᱤᱨ ᱵᱩᱨᱩ ᱜᱮ ᱟᱵᱚᱨᱮᱱ ᱮᱸᱜᱟᱛ ᱤᱭᱟᱹ ᱢᱟᱱᱮ ᱦᱮᱸ ᱦᱮᱸ ᱟᱫᱚ ᱚᱱᱟᱜᱮ ᱚ ᱦᱚᱸ ᱫᱟᱨᱮ ᱱᱟᱹᱲᱤ ᱜᱮᱵᱚᱱ ᱵᱚᱸᱜᱟ ᱛᱟᱯᱚᱨᱮ ᱚᱱᱟ ᱠᱚ ᱢᱟ ᱢᱟᱱᱮ ᱡᱩᱛ ᱚᱱᱟ ᱠᱚ ᱠᱟᱹᱢᱤ ᱠᱟᱛᱮ ᱠᱷᱮᱛ ᱠᱚ ᱡᱩᱛ ᱠᱟᱛᱮᱫ ᱚᱸᱰᱮ ᱜᱮ ᱢᱟᱱᱮ ᱟᱨᱡᱟᱣ ᱠᱟᱛᱮᱫ ᱵᱚᱱ ᱢᱟᱱᱮ ᱡᱤᱭᱚᱱ ᱵᱚᱱ ᱠᱷᱟᱸᱰᱟᱣᱮᱫ ᱛᱟᱵᱚᱱᱟ᱾
ᱟᱨ ᱟᱵᱚ ᱫᱟᱨᱮ ᱱᱟᱹᱲᱤ ᱵᱚᱱ ᱵᱚᱸᱜᱟ ᱫᱷᱤᱨᱤ ᱫᱟᱨᱮ ᱱᱟᱹᱲᱤ ᱟᱵᱚᱨᱮᱱ ᱵᱚᱸᱜᱟ ᱫᱚ
ᱦᱚᱸ ᱚᱱᱠᱚ ᱜᱮ ᱟᱵᱚᱨᱮᱱ ᱯᱨᱟᱠᱨᱤᱛᱤᱠ ᱵᱚᱸᱜᱟ ᱵᱩᱨᱩ ᱠᱟᱱᱟ ᱠᱚ
ᱦᱳᱭ ᱟᱵᱚ ᱫᱚ ᱚᱱᱟ ᱯᱨᱟ ᱯᱨᱟᱠᱨᱤᱛᱤᱠ ᱜᱮ ᱵᱚ ᱵᱚᱸᱜᱟ ᱟᱵᱚ ᱫᱚ ᱤᱭᱟᱹ ᱯᱷᱤᱞᱤᱢ ᱵᱤᱱ ᱧᱮᱞ ᱠᱟᱜᱼᱟ ᱠᱟᱱᱛᱟᱨᱟ ᱯᱷᱤᱞᱤᱢ ᱵᱤᱱ ᱧᱮᱞ ᱟᱠᱟᱜᱼᱟ
ᱵᱟᱞᱤᱧ ᱧᱮᱞ ᱟᱠᱟᱫᱟ ᱚᱱᱟ ᱫᱚ᱾
ᱟᱨ ᱧᱮᱞ ᱵᱤᱱ ᱛᱟᱦᱚᱞᱮ ᱟᱵᱚᱣᱟᱜ ᱠᱟᱞᱪᱟᱨ ᱚᱱᱮᱠᱴᱟ ᱚᱱᱠᱟᱱ ᱜᱮᱭᱟ᱾
ᱟᱪᱪᱷᱟ
ᱵᱩᱡᱷᱟᱹᱣ ᱜᱮ ᱠᱟᱱᱛᱟᱨᱟ ᱢᱟᱱᱮ ᱦᱩᱭᱩᱜ ᱠᱟᱱᱟ ᱡᱮ ᱚᱱᱮ ᱜᱷᱚᱱᱚ ᱡᱚᱝᱜᱚᱞ ᱡᱟᱹᱥᱛᱤ ᱡᱮ ᱞᱟᱴᱟ ᱵᱤᱨ
ᱦᱩᱸ ᱦᱩᱸ ᱦᱮᱸ
ᱞᱟᱴᱟ ᱵᱤᱨ ᱨᱮᱭᱟᱜ ᱡᱟᱦᱟᱸ ᱥᱚᱠᱨᱤᱛᱤ ᱠᱚ ᱛᱟᱦᱮᱱᱟ ᱚᱱᱟ ᱠᱚ ᱥᱟᱵ ᱫᱚᱦᱚ ᱟᱠᱟᱫ ᱛᱮ ᱚᱱᱟ ᱯᱷᱤᱞᱤᱢ ᱴᱟᱜ ᱠᱚ ᱛᱮᱭᱟᱨ ᱟᱠᱟᱟᱜᱼᱟ ᱾ ᱵᱷᱟᱜᱮ ᱞᱤᱧ ᱵᱩᱡᱷᱟᱹᱣ ᱠᱮᱫᱮᱜᱼᱟ ᱧᱮᱞ ᱵᱟᱲᱟ ᱠᱟᱛᱮᱫ ᱾
ᱟᱵᱚ ᱟᱵᱚ ᱥᱟᱱᱛᱟᱲ ᱠᱚᱣᱟᱜ ᱟᱵᱚ ᱥᱟᱱᱛᱟᱲ ᱠᱚᱣᱟᱜ ᱡᱟᱦᱟᱸ ᱠᱚ ᱟᱫᱚᱜ ᱠᱟᱱᱟ᱾ ᱚᱱᱟ ᱠᱚ ᱚᱱᱸᱰᱮ ᱠᱚ ᱥᱟᱵ ᱨᱟᱠᱟᱵ ᱟᱠᱟᱫᱟ ᱚᱱᱟ ᱯᱷᱤᱞᱤᱢ ᱨᱮ᱾
ᱡᱳᱫᱤᱭᱳ ᱩᱱᱠᱩ ᱥᱟᱱᱛᱟᱲ ᱠᱚ ᱵᱟᱝ ᱠᱟᱱᱟ ᱦᱮᱸᱥᱮ ᱯᱩᱨᱟᱹ ᱚᱱᱠᱟ ᱫᱷᱟᱨᱟ ᱜᱮ ᱢᱟᱱᱮ ᱟᱹᱰᱤ ᱠᱤᱪᱷᱩ ᱢᱟᱱᱮ ᱨᱤᱡᱟᱞ ᱴᱟ ᱢᱤᱞ ᱢᱮᱱᱟᱜᱼᱟ, ᱟᱵᱚ ᱥᱟᱶ,
ᱟᱪᱪᱷᱟ ᱴᱷᱤᱠ ᱜᱮᱭᱟ ᱛᱟᱦᱚᱞᱮ ᱧᱮᱞ ᱞᱤᱧ ᱛᱟᱦᱚᱞᱮ ᱵᱮᱱ ᱞᱟᱹᱭᱟᱫ ᱞᱤᱧᱟᱹ
ᱦᱳᱭ ᱚᱠᱟ ᱯᱷᱤᱨᱤ ᱵᱤᱱ ᱛᱟᱦᱮᱸ ᱞᱮᱱᱠᱷᱟᱱ ᱱᱚᱜᱼᱚᱭ ᱴᱟᱥᱠ ᱠᱚ ᱯᱩᱨᱟᱹᱣ ᱵᱟᱲᱟ ᱠᱟᱛᱮᱫ ᱦᱟᱸᱜ ᱟᱫᱚ ᱪᱮᱫ ᱵᱤᱱ ᱪᱤᱠᱟᱹᱭᱟ? ᱚᱱᱟ ᱠᱚᱜᱮ ᱟᱫᱚ
ᱜᱟᱯᱟ ᱧᱮᱞ ᱦᱩᱭᱩᱜ-ᱟ᱾ ᱜᱚᱝᱠᱮ ᱛᱟᱦᱞᱮ ᱛᱤᱦᱤᱧ ᱜᱟᱯᱟ ᱫᱚ ᱪᱮᱫ ᱠᱟᱹᱢᱤ ᱠᱚᱨᱮ ᱚᱱᱠᱟ ᱡᱚᱯᱲᱟᱣ ᱢᱮᱱᱟᱜ ᱟᱠᱟᱜ ᱵᱤᱱᱟ?
ᱚᱱᱠᱟ ᱠᱟᱹᱢᱤ ᱠᱚᱨᱮ ᱫᱚ ᱡᱚᱯᱲᱟᱣ ᱫᱚ ᱵᱟᱹᱱᱩᱜ ᱞᱤᱧᱟ᱾ ᱟᱫᱚ ᱾ ᱮ ᱜᱚᱢᱠᱮ ᱠᱟᱹᱴᱤᱡ ᱪᱩᱞᱩ ᱯᱚᱨᱮᱞᱤᱧ ᱠᱚᱞ ᱮᱫᱟ ᱟᱹᱞᱤᱧ ᱞᱤᱧ ᱠᱚᱞ ᱨᱩᱣᱟᱹᱲ ᱦᱮᱸ ᱵᱮ
ᱦᱤᱢ ᱞᱮᱱᱠᱷᱟᱱ ᱵᱷᱟᱹᱜᱮ
ᱚᱱᱟᱜᱮ ᱥᱟᱰᱮᱜ ᱠᱷᱟᱱ ᱛᱮᱞᱤᱧ ᱞᱟᱹᱭ ᱮᱜᱼᱟ ᱦᱟᱯᱮ ᱵᱟᱠᱷᱟᱱ ᱟᱯᱮ ᱵᱟᱠᱷᱟᱱ ᱢᱟᱱᱮ ᱦᱮᱸ ᱠᱚᱞᱴᱟ ᱨᱟᱡᱤᱵᱽ ᱵᱢᱟ ᱩᱱᱠᱩ ᱪᱮᱫ ᱮᱢ ᱞᱟᱹᱭᱟᱠᱚᱣᱟ ᱦᱚᱲ ᱠᱚ ᱚᱱᱟᱛ ᱨᱮ ᱞᱞᱤᱧ ᱥᱤᱧ ᱵᱟᱲᱟᱭᱟ ᱜᱟᱞᱢᱟᱨᱟᱣ ᱵᱟᱝ ᱥᱟᱱᱟ ᱞᱤᱧᱟ
ᱦᱮᱸ ᱨᱤᱡᱮᱴᱚᱜ-ᱟ ᱜᱚᱝᱠᱮ ᱵᱟᱠᱷᱟᱡ ᱫᱚ᱾
ᱚᱸᱰᱮ ᱵᱚᱸᱜᱟ ᱦᱩᱭᱩᱜ ᱠᱟᱱᱟ ᱵᱚᱸᱜᱟᱜ ᱠᱟᱱᱟ ᱠᱚ ᱫᱤᱠᱩ ᱠᱚ ᱩᱱᱠᱩ ᱦᱚᱸ ᱵᱟᱲᱟᱭ ᱜᱮᱭᱟ ᱵᱤᱱ ᱵᱫᱷᱟ ᱠᱚ ᱤᱭᱟᱹ ᱠᱚ ᱛᱟᱦᱮᱱ ᱜᱮᱭᱟ ᱥᱮ
ᱦᱮᱸ᱾
ᱵᱷᱚᱜᱽ ᱠᱚᱠᱚ ᱤᱫᱤᱭᱮᱜ-ᱟ ᱠᱚ ᱮᱢ ᱮᱜᱼᱟ ᱠᱚ ᱫᱤᱠᱩᱣᱟᱜ ᱵᱚᱸᱜᱟᱼᱵᱩᱨᱩ ᱦᱚᱸ ᱵᱤᱱ ᱵᱟᱲᱟᱭ ᱜᱮᱭᱟ᱾
ᱦᱩᱸ ᱦᱩᱸ ᱦᱩᱸ ᱟᱫᱚ ᱜᱚᱝᱠᱮ ᱟᱵᱚᱣᱟᱜ ᱚᱱᱟ ᱠᱟᱞᱪᱟᱨ ᱠᱚ ᱛᱤᱱᱟᱹᱜ ᱜᱟᱱ ᱵᱮᱱ ᱢᱟᱱᱮ ᱵᱮᱱ ᱥᱟᱵ ᱫᱚᱦᱚ ᱫᱟᱲᱮᱭ ᱠᱟᱫᱟ᱾
ᱦᱮᱸ!
ᱟᱵᱚᱣᱟᱜ ᱠᱟᱞᱪᱟᱨ ᱠᱚ ᱮᱱᱮᱡ ᱥᱮᱨᱮᱧ ᱠᱚ ᱛᱤᱱᱟᱹᱜ ᱜᱟᱱ ᱮᱢ ᱥᱟᱵ ᱫᱚᱦᱚ ᱫᱟᱲᱮᱭ ᱠᱟᱫᱟ?
ᱥᱮᱨᱮᱧ ᱠᱚᱨᱮ ᱫᱚ ᱚᱱᱠᱟ ᱵᱟᱹᱱᱩᱜ ᱞᱤᱧᱟ ᱢᱮᱱᱠᱷᱟᱱ ᱟᱹᱞᱤᱧ ᱫᱚ ᱨᱩᱥᱤᱠᱟ ᱫᱚᱞᱤᱧ ᱨᱩᱥᱤᱠᱟ ᱜᱮᱭᱟ᱾
ᱚᱸᱻ ᱾
ᱱᱚᱣᱟ ᱨᱩ ᱚᱨᱚᱝ ᱠᱚ ᱜᱮᱞᱤᱧ ᱥᱟᱵ ᱫᱚᱦᱚ ᱫᱟᱲᱮᱠᱟᱣᱼᱟ ᱦᱮᱸ᱾
ᱦᱮᱸ ᱚᱱᱟ ᱠᱚᱦᱚᱸ ᱥᱟᱵ ᱫᱚᱨᱠᱟᱨ ᱠᱟᱱᱟ ᱵᱟᱠᱷᱟ ᱵᱟᱹᱭ ᱵᱟᱹᱭᱛᱮ ᱟᱫᱚᱜ ᱛᱟᱵᱚᱱᱟ ᱛᱚ᱾
ᱦᱚᱸ ᱦᱚᱸ ᱦᱚᱸ ᱟᱫᱚᱞᱤᱧ ᱨᱤᱠᱟᱹᱭ ᱮᱜᱼᱟ ᱡᱟᱦᱟᱸ ᱛᱤᱱᱟᱹᱜ ᱜᱮ ᱚᱠᱚᱭ ᱡᱮ ᱦᱩᱰᱤᱧ ᱵᱷᱟᱪᱷᱟ ᱠᱚ ᱜᱤᱫᱽᱨᱟᱹ ᱠᱚ ᱢᱮᱱᱟᱜ ᱠᱚ ᱩᱱᱠᱩᱩᱜ ᱜᱮ ᱥᱮᱬᱟ ᱵᱟᱠᱷᱨᱟ ᱦᱮᱸ ᱻ᱾ ᱟᱞᱮᱭᱟᱜ ᱱᱚᱣᱟ ᱠᱚᱞᱮᱡᱽ ᱠᱚᱨᱮ ᱦᱚᱸ ᱪᱟᱞᱟᱣ ᱠᱟᱛᱮᱜ ᱟᱹᱞᱤᱧ ᱜᱤᱞᱤᱧ ᱥᱮᱬᱟ ᱟᱠᱚᱜᱮᱭᱟ ᱪᱤᱞᱤ ᱦᱚᱸ ᱵᱟᱠᱚ ᱵᱟᱲᱟᱭᱟ᱾ ᱟᱹᱞᱤᱧ ᱠᱷᱚᱱᱟᱜ ᱡᱳᱫᱤᱭᱳ ᱠᱚ ᱥᱤᱱᱤᱭᱟᱨ ᱥᱤᱱᱤᱭᱟᱨ ᱠᱚᱦᱚᱸ ᱢᱮᱱᱟᱜ ᱠᱚᱣᱟ ᱩᱱᱠᱩ ᱦᱚᱸ ᱵᱟᱠᱚ ᱵᱟᱲᱟᱭᱟ᱾
ᱦᱮᱸ ᱡᱟᱦᱟᱸ ᱛᱤᱱᱟᱹᱜ ᱥᱮᱬᱟ
ᱡᱮ ᱟᱹᱞᱤᱧ ᱫᱚ ᱡᱩᱱᱤᱭᱟᱨ ᱠᱟᱱᱟᱞᱤᱧ ᱡᱮ ᱠᱟᱹᱴᱤᱡ ᱥᱤᱱᱤᱭᱟᱨ ᱠᱚᱠᱚ ᱛᱟᱦᱮᱸ ᱞᱮᱱ ᱠᱷᱟᱱ ᱩᱱᱠᱩ ᱠᱚ ᱴᱷᱮᱢ ᱵᱟᱨ ᱟᱹᱞᱤᱧ ᱜᱮ ᱥᱮᱬᱟ ᱦᱩᱭᱩᱜ ᱛᱟᱹᱞᱤᱧ᱾
ᱦᱮᱸ ᱚᱱᱟ ᱠᱚᱫᱚ ᱡᱟᱦᱟᱸ ᱛᱤᱱᱟᱹᱜ ᱟᱵᱮᱱ ᱵᱮᱱ ᱥᱮᱬᱟᱣ ᱠᱟᱫᱟ ᱚᱱᱟ ᱠᱚᱫᱚ ᱢᱟᱱᱮ ᱡᱟᱦᱟᱸᱭ ᱟᱵᱮᱱ ᱯᱚᱨᱮ ᱡᱮᱱᱟᱨᱮᱥᱚᱱ ᱩᱱᱠᱩ ᱫᱚ ᱢᱟᱱᱮ ᱞᱟᱹᱭ ᱥᱮᱬᱟᱣ ᱠᱩ ᱢᱟᱱᱮ ᱮᱠᱟᱞ ᱛᱤ ᱠᱟᱱᱟ ᱵᱟᱠᱷᱟᱡ ᱵᱟᱵᱮᱱ ᱵᱟᱵᱮᱱ ᱥᱮᱬᱟᱣᱠᱚ ᱠᱷᱟᱱ ᱟᱵᱮᱱ ᱴᱷᱮᱡ ᱜᱮ ᱛᱟᱦᱮᱱᱟ ᱵᱟᱵᱮᱱ ᱯᱟᱥᱱᱟᱣ ᱫᱟᱲᱮᱭᱟᱜᱼᱟ᱾
ᱟᱨ ᱱᱚᱣᱟ ᱟᱹᱲᱤᱥ ᱤᱧ ᱵᱩᱡᱷᱟᱹᱣᱟ ᱡᱮ ᱦᱚᱭᱛᱚ ᱵᱟᱹᱵᱤᱱ ᱵᱟᱲᱟᱭᱟ ᱚᱱᱟ ᱫᱚ ᱴᱷᱤᱠ ᱜᱮᱭᱟ ᱦᱮᱸ ᱥᱮ ᱵᱟᱝ -ᱟ ᱾ ᱧᱮᱞᱮᱫᱼᱟ ᱵᱤᱱ ᱡᱮ ᱥᱮᱬᱟ ᱦᱩᱭᱩᱜ ᱠᱟᱱᱟ ᱧᱮᱞ ᱮᱵᱤᱱ ᱡᱮ ᱥᱮᱬᱟ ᱦᱳᱭᱛᱳ ᱠᱟᱱᱟ ᱟᱹᱰᱤ ᱜᱟᱱ ᱚᱱᱠᱟ ᱜᱤᱫᱽᱨᱟᱹ ᱠᱚ ᱢᱮᱱᱟᱜ ᱠᱚᱣᱟ ᱡᱟᱦᱟᱸᱭ ᱚᱱᱟ ᱥᱮᱴᱮᱨ ᱵᱟᱠᱚ ᱛᱟᱦᱮᱱᱟ ᱚᱱᱟ ᱠᱷᱟᱱ ᱛᱚ ᱢᱚᱱᱮ ᱟᱨ ᱦᱚᱸ ᱟᱹᱲᱤᱥ ᱵᱩᱡᱷᱟᱹᱜ-ᱟ ᱫᱚᱢᱮ᱾
ᱡᱮᱱᱟᱨᱮᱥᱚᱱ ᱠᱚ ᱢᱮᱱᱟᱜ ᱠᱟᱜ ᱠᱚᱣᱟ ᱩᱱᱠᱩ ᱫᱚ ᱟᱨᱦᱚᱸ ᱜᱮ ᱵᱟᱝᱠᱩ ᱥᱩᱨᱩᱜ ᱠᱟᱱᱟ ᱚᱱᱟ ᱟᱵᱚᱣᱟᱜ ᱠᱟᱞᱪᱟᱨ ᱤᱭᱟᱹ ᱠᱚᱨᱮ᱾
ᱟᱵᱚᱣᱟᱜ ᱱᱚᱣᱟ ᱛᱩᱢᱫᱟᱜ ᱛᱚᱢᱟ ᱢᱩᱪᱟᱹᱫ ᱠᱟᱛᱮ ᱱᱚᱣᱟ ᱰᱤᱡᱮ ᱜᱮ ᱡᱚᱢ ᱠᱮᱫ ᱛᱟᱵᱚᱱ ᱟᱵᱚᱣᱟᱜ ᱠᱟᱞᱪᱟᱨ ᱢᱟ, ᱦᱩᱸ, ᱵᱟᱹᱭ ᱵᱟᱹᱭᱛᱮ ᱟᱫ ᱤᱫᱤᱜ ᱠᱟᱱᱟ᱾
ᱟᱵᱩ ᱦᱟᱸᱜ ᱟᱨᱚ ᱵᱟᱨ-ᱯᱮ ᱥᱟᱞ ᱠᱚᱨᱮᱢ ᱧᱮᱞᱟ ᱱᱚᱣᱟ ᱛᱩᱢᱫᱟᱜ ᱜᱮ ᱦᱟᱸᱜ ᱪᱤ ᱱᱚᱣᱟ ᱪᱤᱫ ᱠᱟᱱᱟ ᱚᱱᱟ ᱦᱟᱸᱜ ᱵᱟᱭ ᱞᱟᱹᱭ ᱫᱟᱲᱮᱭᱟᱜ ᱚᱱᱟᱭ ᱠᱩᱞᱤᱭᱟ ᱡᱮ, ᱵᱟᱝ ᱱᱚᱣᱟ ᱫᱚ ᱪᱮᱫ ᱠᱟᱱᱟ?
ᱦᱩᱸ᱾
ᱟᱫᱚ ᱟᱹᱞᱤᱧ ᱢᱤᱫᱴᱮᱱ ᱩᱫᱫᱳᱜᱽ ᱞᱮᱠᱟᱱᱟᱜ ᱞᱤᱧ ᱦᱟᱛᱟᱣ ᱠᱟᱜᱼᱟ ᱱᱚᱜᱼᱚᱭ
ᱦᱮᱸ
ᱱᱤᱭᱟᱹ ᱫᱷᱟᱣ ᱦᱚᱸᱜᱼᱚᱭ ᱦᱮᱱᱟᱜ ᱟᱵᱚᱣᱟᱜ ᱥᱤᱞᱫᱟᱹ ᱯᱟᱛᱟ ᱦᱩᱭᱩᱜ ᱜᱮᱭᱟ ᱥᱮ?
ᱦᱮᱸ ᱦᱩᱸ ᱦᱩᱸ
ᱥᱤᱞᱫᱟᱹ ᱯᱟᱛᱟ ᱥᱮᱫ ᱪᱟᱞᱟᱣ ᱠᱟᱛᱮ ᱚᱱᱟ ᱥᱮᱴ ᱠᱚᱞᱤᱧ ᱟᱹᱜᱩᱭᱟ
ᱥᱮᱴ ᱠᱚ ᱟᱹᱜᱩ ᱠᱟᱛᱮ ᱚᱲᱟᱜ ᱨᱮᱜᱮᱞᱤᱧ ᱫᱚᱦᱚ ᱠᱟᱜᱼᱟ ᱡᱟᱦᱟᱸᱭ ᱜᱮᱠᱚ ᱫᱟᱲᱮᱭᱟᱜᱼᱟ ᱠᱚ ᱨᱩᱭᱟᱠᱚ
ᱦᱮᱸ ᱦᱩᱸ ᱦᱩᱸ ᱦᱮᱸ ᱚᱸᱰᱮ ᱥᱤᱞᱫᱟᱹ ᱯᱟᱛᱟ ᱨᱮᱫᱚ ᱟᱵᱚ ᱥᱟᱱᱛᱟᱲ ᱟᱜ ᱡᱤᱱᱤᱥ ᱠᱚᱫᱚ ᱟᱭᱢᱟ ᱞᱮᱠᱟᱱ ᱡᱤᱱᱤᱥ ᱜᱮᱠᱚ ᱟᱹᱜᱩᱭᱟ ᱚᱸᱰᱮ᱾
ᱦᱳᱭ
ᱚᱱᱟ ᱠᱚ ᱤᱫᱤ ᱵᱟᱲᱟ ᱚᱲᱟᱜ ᱥᱮᱫ ᱤᱫᱤ ᱠᱟᱜ ᱠᱷᱟᱡ ᱫᱚᱠᱚ ᱧᱮᱞ ᱟᱠᱚ ᱥᱮᱬᱟᱭ ᱟᱠᱚ ᱾
ᱦᱳᱭ ᱦᱳᱭ
ᱟᱫᱚ ᱜᱚᱝᱠᱮ ᱫᱤᱱᱟᱹᱢ ᱫᱤᱱ ᱫᱤᱱᱟᱹᱢ ᱫᱤᱱ ᱪᱮᱫ ᱵᱮᱱ ᱪᱤᱠᱟᱹᱭ ᱜᱮᱭᱟ?
ᱟᱹᱞᱤᱧ ᱱᱚᱝᱠᱟ ᱫᱚ ᱵᱟᱝ ᱠᱚᱞᱮᱡᱽ ᱜᱤᱫᱽᱨᱟᱹ ᱠᱟᱱᱟᱞᱤᱧ
ᱦᱩᱸ
ᱦᱩᱸ
ᱢᱟᱱᱮ ᱠᱟᱹᱢᱤ ᱠᱚᱫᱚ ᱚᱱᱠᱟ ᱦᱩᱭᱩᱜ ᱜᱮᱭᱟ ᱦᱚᱜᱚᱭ ᱛᱮᱦᱮᱧ ᱜᱟᱯᱟ ᱱᱚᱼ ᱡᱮᱢᱚᱱ ᱨᱚᱹᱦᱚᱭ ᱠᱟᱹᱢᱤ ᱠᱚ ᱪᱟᱞᱟᱣ ᱞᱮᱱ ᱠᱷᱟᱱ ᱨᱚᱦᱚᱭ ᱠᱟᱹᱢᱤ ᱪᱟᱞᱟᱶ ᱦᱩᱭᱩᱜᱼᱟ ᱟᱨ ᱪᱮᱫ
ᱦᱮᱸ ᱟᱵᱚ ᱥᱟᱱᱛᱟᱲ ᱫᱚ ᱵᱟᱵᱚᱱ ᱨᱚᱦᱚᱭ ᱞᱮᱠᱷᱟᱱ ᱫᱚ ᱪᱮᱫ ᱮᱢ ᱡᱚᱢᱼᱟ ᱚᱱᱟ ᱠᱚᱫᱚ ᱠᱟᱹᱢᱤ ᱜᱮ ᱞᱟᱜᱟᱜᱼᱟ ᱾
ᱦᱳᱭ
ᱦᱮᱸ ᱚᱱᱠᱟ ᱱᱩᱠᱨᱤ ᱪᱟᱹᱠᱨᱤ ᱠᱚᱢᱟ ᱵᱟᱝᱜᱮ ᱟᱫᱚ
ᱦᱩᱸ
ᱢᱮᱫ ᱢᱟᱨᱥᱟᱞ ᱫᱚ ᱡᱮ ᱪᱟᱹᱠᱨᱤ ᱢᱮᱱᱛᱮᱜᱮᱢ ᱚᱞᱚᱜᱼᱟ ᱚᱱᱟ ᱫᱚ ᱵᱟᱝ ᱠᱟᱱᱟ ᱢᱮᱫ ᱢᱟᱨᱥᱟᱞ ᱾ ᱛᱟᱦᱮᱱᱟ ᱱᱤᱡᱮᱨ ᱡᱤᱭᱚᱱ ᱨᱮ ᱢᱟᱲᱟᱝ ᱥᱮᱫ ᱪᱟᱞᱟᱜ ᱨᱮ ᱠᱳᱱᱳ ᱮᱴᱠᱮᱴᱚᱬᱮ ᱵᱟᱭ
ᱦᱳᱭ ᱦᱳᱭ ᱴᱷᱤᱠ ᱴᱷᱤᱠ ᱱᱚᱣᱟ ᱜᱮ ᱮᱠᱪᱩᱭᱮᱞᱤ ᱱᱚᱣᱟ ᱥᱤᱠᱷᱱᱟᱹᱛ ᱫᱟᱜ ᱫᱚ ᱤᱭᱟᱹ ᱠᱟᱱᱟ
ᱥᱤᱠᱷᱱᱟᱹᱛ ᱵᱟᱝᱠᱷᱟᱱ ᱫᱚ ᱟᱵᱚᱶᱟᱜ ᱥᱟᱱᱛᱟᱲ ᱥᱚᱢᱟᱡᱽ ᱞᱟᱦᱟ ᱥᱮᱫ ᱵᱟᱭ ᱪᱟᱞᱟᱣ ᱫᱟᱲᱮᱭᱟᱜᱼᱟ ᱾
ᱢᱟᱨᱥᱟᱞ ᱫᱚ ᱵᱟᱭ ᱧᱮᱞᱟᱭ ᱥᱤᱠᱷᱱᱟᱹᱛ ᱵᱟᱠᱷᱟᱱ ᱫᱚ ᱾
ᱟᱥᱚᱞᱛᱮ ᱱᱤᱛᱚᱜ ᱟᱜ ᱚᱠᱛᱚ ᱨᱮᱫᱚ ᱟᱹᱰᱤ ᱞᱟᱹᱠᱛᱤᱭᱟᱱᱟᱜ ᱠᱟᱱ ᱜᱮᱭᱟ ᱾
ᱦᱳᱭ ᱾
ᱟᱵᱚᱣᱟᱜ ᱚᱱᱟ ᱟᱭᱳ ᱟᱲᱟᱝ ᱛᱮᱫᱚ ᱾